ᱦᱮᱞᱳ ᱦᱮᱸ ᱨᱚᱲ ᱟᱸᱢᱚᱢᱚᱜ ᱠᱟᱱᱟ?
ᱦᱮᱸ ᱜᱚᱝᱠᱮ ᱠᱟᱹᱴᱤᱡ ᱵᱮᱠᱜᱨᱟᱣᱩᱱᱰ ᱠᱟᱹᱴᱤᱡ ᱪᱮᱫᱠᱟ ᱥᱟᱲᱮᱜ ᱠᱟᱱ ᱛᱟᱵᱤᱱᱟ ᱥᱮᱼᱼ
ᱪᱮᱫ ᱥᱮᱲᱮ ᱭᱮᱱᱟ ᱵᱮᱠᱜᱨᱟᱣᱩᱱ?
ᱠᱟᱹᱴᱤᱡ ᱢᱳᱵᱟᱭᱤᱞ ᱨᱤᱝ ᱞᱮᱠᱟ ᱪᱮᱫ ᱞᱮᱠᱟ ᱟᱸᱡᱚᱢᱚᱜ ᱠᱟᱱᱟ᱾
ᱩᱸ ᱱᱤᱛᱚᱜ?
ᱦᱳᱭ ᱱᱤᱛᱚᱜ ᱫᱚ ᱡᱟᱹᱥ ᱫᱚ ᱵᱟᱝ ᱟᱸᱢᱚᱢᱚᱜ ᱠᱟᱱᱟ᱾
ᱱᱤᱛᱚᱜ ᱱᱟᱯᱟᱭ ᱧᱚᱜ ᱟᱸᱡᱚᱢᱚᱜ ᱠᱟᱱᱟ ᱛᱚ ᱨᱚᱲ?
ᱦᱳᱭᱼᱦᱳᱭᱼᱦᱳᱭ
ᱳᱸ
ᱛᱟᱦᱚᱞᱮ ᱦᱳᱭ ᱦᱳᱭ ᱵᱮᱥ ᱵᱟᱲᱟ ᱜᱮ᱾ ᱟᱵᱤᱱ?
ᱟᱹᱞᱤᱧ ᱦᱚᱸ ᱵᱮᱥ ᱵᱟᱲᱟ ᱜᱮ ᱱᱤᱭᱟᱹ ᱜᱷᱟᱹᱲᱤᱡ ᱫᱚ᱾
ᱩᱸ ᱛᱟᱦᱚᱞᱮ ᱠᱟᱹᱢᱤ ᱠᱚ ᱵᱤᱱ ᱜᱩᱲᱤᱭᱟᱹᱣ ᱠᱟᱫ ᱛᱟᱹᱵᱤᱱᱟ?
ᱵᱟᱝ ᱠᱟᱹᱢᱤ ᱠᱚᱫᱚ ᱱᱚᱜ-ᱚᱭ ᱪᱟᱹᱞᱩᱜ ᱠᱟᱱᱟ᱾ ᱟᱹᱣᱨᱤ ᱢᱩᱪᱟᱹᱫᱚᱜ-ᱟ ᱠᱟᱹᱢᱤ ᱠᱚᱫᱚ,
ᱪᱮᱫ ᱠᱚ ᱠᱟᱹᱢᱤ ᱦᱩᱭᱩᱜ ᱠᱟᱱᱟ ᱛᱟᱦᱚᱞᱮ?
ᱠᱟᱹᱢᱤ ᱠᱚᱫᱚ ᱱᱚᱜ-ᱚᱭ ᱦᱳᱲᱳ ᱨᱚᱦᱚᱭ ᱪᱟᱞᱟᱜ ᱠᱟᱱᱟ᱾
ᱚᱻ
ᱮᱛᱚᱦᱚᱵ ᱦᱩᱭ ᱟᱠᱟᱱᱟ ᱛᱟᱨᱯᱚᱨᱮ ᱛᱮ ᱮᱢᱚᱱ ᱵᱟᱭ ᱫᱟᱜ-ᱫᱟ ᱥᱮ᱾
ᱟᱫᱟᱨᱥ ᱮᱴᱟᱜ ᱠᱟᱹᱢᱤ ᱠᱚᱫᱚ ᱵᱟᱹᱵᱤᱱ ᱠᱚᱨᱟᱣ ᱵᱟᱲᱟᱭᱮᱫᱟ?
ᱟᱫᱚ ᱚᱞᱚᱜ ᱯᱟᱲᱦᱟᱣ ᱠᱟᱹᱢᱤᱜᱮ ᱱᱤᱛᱚᱜ ᱫᱚᱼᱼ ᱪᱟᱹᱞᱩᱜ ᱠᱟᱱ ᱜᱮᱭᱟ ᱟᱫᱚ ᱚᱱᱟ ᱟᱥᱟᱛᱮᱼᱼ ᱟᱫᱚ ᱚᱲᱟᱜ ᱠᱚᱨᱮᱱᱟᱜ ᱪᱟᱥ-ᱵᱟᱥ ᱛᱚ ᱠᱟᱹᱴᱤᱡ ᱫᱚ ᱧᱮᱞ ᱦᱩᱭᱩᱜ-ᱟ᱾
ᱦᱳᱭ-ᱦᱳᱭ ᱛᱟᱦᱚᱞᱮ ᱛᱤᱱᱟᱹᱜ ᱫᱷᱟᱹᱵᱤᱡ ᱵᱤᱱ ᱢᱟᱱᱮ ᱵᱤᱱ ᱯᱟᱲᱦᱟᱣ ᱪᱟᱞᱟᱜ ᱠᱟᱱ ᱜᱮᱭᱟ ᱥᱮ?
ᱦᱩᱸᱻ ᱨᱟᱱᱤᱝ ᱨᱮ᱾
ᱦᱳᱭ
ᱟᱫᱚ ᱛᱟᱦᱚᱞᱮ ᱟᱸᱦ
ᱱᱟᱯᱟᱭ ᱜᱮ ᱟᱫᱚ ᱮᱴᱟᱜ ᱦᱳᱭ ᱪᱟᱥ ᱵᱟᱥ ᱢᱟᱱᱮ ᱮᱦᱚᱵ ᱦᱩᱭ ᱠᱟᱱᱟ᱾ ᱟᱨᱠᱤ ᱢᱟᱱᱮ ᱟᱲᱮ ᱯᱷᱟᱲᱮ ᱞᱟᱜ ᱠᱚ ᱟᱨᱠᱤ ᱚᱱᱟ ᱠᱚ ᱪᱷᱴᱳ ᱠᱷᱟᱴᱳ ᱠᱟᱹᱢᱤ ᱠᱚᱫᱚ ᱥᱟᱨᱟᱣ ᱜᱩᱲᱭᱟᱹ ᱠᱟᱜ ᱜᱮ ᱵᱷᱟᱜᱮᱼᱼ ᱛᱚᱞᱟ ᱦᱟᱨᱟ ᱞᱮᱠᱷᱟᱱ ᱜᱮᱛᱚ ᱟᱫᱚ ᱦᱳᱲᱳ ᱨᱚᱦᱚᱭ ᱦᱳᱭᱩᱜ-ᱟ ᱥᱮ?
ᱦᱮᱸ-ᱦᱮᱸ
ᱛᱟᱦᱚᱞᱮ ᱜᱚᱝᱠᱮ ᱜᱚᱝᱠᱮ ᱛᱟᱦᱚᱞᱮ ᱟᱯᱮᱭᱟᱜ ᱫᱚ ᱪᱮᱫ ᱠᱟᱱ ᱡᱟᱭᱜᱟ ᱛᱟᱯᱮ ᱟᱯᱮᱭᱟᱜ ᱫᱚ?
ᱟᱞᱮᱭᱟᱜ ᱫᱚ ᱱᱚᱜ-ᱚᱭᱼᱼ ᱵᱚᱞᱛᱮ ᱜᱮᱞᱮ ᱱᱟᱢᱟᱞ ᱜᱮ ᱞᱟᱹᱭ ᱜᱟᱱᱚᱜ-ᱟ ᱵᱤᱨ ᱠᱚᱫᱚ ᱩᱱᱟᱹᱜ ᱵᱟᱹᱱᱩᱜ-ᱟ᱾
ᱵᱤᱨ ᱠᱚᱫᱚ ᱵᱟᱹᱱᱩᱜ-ᱟ᱾
ᱠᱚᱢ, ᱠᱚᱢ ᱢᱮᱱᱟᱜ-ᱟ ᱢᱚᱴᱟᱢᱩᱴᱤ᱾ ᱩᱱᱟᱹᱜ ᱴᱟ ᱫᱚ ᱵᱟᱹᱱᱩᱜ-ᱟ ᱟᱨᱠᱤ, ᱚᱱᱟ ᱫᱚ ᱵᱟᱜᱟᱱ ᱞᱟᱹᱭ ᱜᱟᱱᱚᱜ-ᱟ᱾ ᱩᱱᱟᱹᱜ ᱴᱟ ᱫᱚ ᱵᱤᱨ ᱠᱚᱫᱚ ᱵᱟᱹᱱᱩᱜ᱾
ᱚ, ᱥᱮᱨᱚᱠᱚᱢ ᱫᱚ ᱟᱨᱠᱤ ᱵᱟᱹᱱᱩᱜ-ᱟ ᱵᱤᱨ ᱫᱚ ᱵᱟᱝ?
ᱦᱮᱸ ᱦᱮᱸ᱾
ᱛᱟᱦᱞᱮ ᱵᱟᱡᱟᱨ ᱠᱚᱫᱚ ᱥᱩᱨ ᱜᱮᱛᱟ ᱯᱮᱭᱟ?
ᱦᱮᱸ ᱵᱟᱡᱟᱨ ᱠᱚᱫᱚ ᱥᱩᱨ ᱵᱚᱞᱛᱮ ᱯᱮ ᱠᱤᱞᱳᱢᱤᱴᱟᱨ᱾ ᱥᱟᱺᱜᱤᱧ᱾
ᱳ, ᱛᱟᱦᱞᱮ ᱥᱩᱨ ᱜᱮᱭᱟ᱾ ᱥᱮᱨᱚᱠᱚᱢ ᱫᱚ ᱵᱟᱝ ᱥᱟᱺᱜᱤᱧᱟ ᱛᱟᱦᱞᱮ ᱵᱟᱝ?
ᱦᱮᱸ ᱦᱮᱸ᱾
ᱛᱤᱱᱟᱹᱜ ᱥᱚᱵᱽᱡᱤ ᱠᱚ ᱥᱚᱵᱽᱡᱤ ᱠᱚᱵᱤᱱ ᱤᱫᱤ ᱵᱟᱲᱟᱭᱟ ᱛᱚ ᱛᱟᱦᱞᱮ? ᱮᱴᱟᱜ ᱥᱤᱡᱤᱱ ᱨᱮ ᱟᱨᱠᱤ, ᱮᱴᱟᱜ? ᱮᱴᱟᱜ ᱥᱤᱡᱤᱱ ᱨᱮ᱾
ᱦᱮᱸ, ᱟᱫᱚ ᱥᱚᱵᱡᱤ ᱠᱚ ᱟᱞᱮ ᱥᱮᱫ ᱫᱚ ᱪᱟᱥ ᱜᱮ ᱦᱩᱭᱩᱜ-ᱟ ᱛᱚ ᱥᱚᱵᱡᱤ ᱠᱚᱫᱚ᱾ ᱛᱟᱦᱮᱱᱟ ᱟᱫᱚ ᱵᱟᱡᱟᱨ ᱠᱷᱚᱱ ᱫᱚ ᱩᱱᱟᱹᱜ ᱴᱟ ᱫᱚ ᱵᱟᱝᱞᱮ ᱠᱤᱨᱤᱧᱟ᱾
ᱦᱚᱸ ᱦᱚᱸ᱾
ᱡᱟᱦᱟᱸ ᱫᱚ ᱟᱵᱚ ᱪᱟᱥ ᱠᱟᱹᱢᱤ ᱥᱟᱶᱛᱮ ᱟᱨᱦᱚᱸ ᱟᱹᱰᱤ ᱜᱟᱱ᱾ ᱱᱚᱜ-ᱚ ᱱᱟ ᱡᱤᱵᱽ ᱡᱤᱭᱟᱹᱞᱤ ᱠᱚᱵᱚᱱ ᱪᱟᱥᱮᱜ ᱠᱚᱜᱮᱭᱟ ᱦᱮᱸ ᱥᱮ ᱵᱟᱝ? ᱟᱵᱚ ᱥᱟᱱᱛᱟᱲ ᱫᱚ᱾ ᱟᱫᱚ ᱟᱯᱮ ᱥᱮᱫ ᱫᱚ ᱪᱮᱫ ᱞᱮᱠᱟ ᱡᱤᱵᱽ ᱡᱤᱭᱟᱹᱞᱤ ᱠᱚᱯᱮ ᱪᱟᱥᱮᱫ ᱠᱚᱣᱟ ᱚᱲᱟᱜ, ᱚᱲᱟᱜ ᱠᱚᱨᱮ?
ᱚᱲᱟᱜ ᱨᱮᱫᱚ ᱥᱤᱢ ᱵᱚᱞᱛᱮ ᱟᱫᱚ ᱦᱟᱱᱮ ᱥᱤᱢ ᱛᱩᱯᱩᱫ ᱠᱚ ᱦᱩᱭᱩᱜ-ᱟ ᱥᱮ ᱟᱹᱰᱤ ᱡᱟᱹᱥᱛᱤ ᱱᱚᱱᱛᱮ ᱫᱚ᱾ ᱟᱫᱚ ᱚᱱᱟ ᱠᱷᱟᱹᱛᱤᱨ᱾ ᱛᱮ ᱩᱱᱠᱩ ᱠᱟᱹᱴᱤᱡ ᱢᱟᱨᱟᱝ ᱥᱤᱢ ᱪᱟᱥ ᱦᱩᱭᱩᱜ-ᱟ ᱟᱨᱠᱤ, ᱢᱟᱱᱮ ᱩᱱᱠᱩ ᱫᱚ ᱡᱚᱛᱱᱚ ᱠᱟᱛᱮᱜ ᱟᱹᱰᱤ ᱡᱚᱛᱱᱚ ᱦᱩᱭᱩᱜ-ᱟ᱾ ᱩᱱᱠᱩ ᱵᱟᱪᱪᱟ ᱦᱟᱛᱟᱣ ᱦᱩᱭᱩᱜ-ᱟ ᱠᱟᱹᱴᱤᱡ ᱫᱟᱢ ᱠᱟᱛᱮᱫ ᱜᱮ᱾ ᱯᱩᱨᱟᱹ ᱩᱱᱠᱩ ᱦᱟᱨᱟ ᱠᱟᱛᱮᱫ ᱟᱫᱚ ᱟᱠᱷᱨᱤᱧ ᱦᱩᱭᱩᱜ-ᱟ᱾ ᱚᱝᱠᱟ ᱪᱟᱥ ᱟᱨᱠᱤ, ᱮᱢᱱᱤ ᱟᱫᱟᱨ ᱥᱮ ᱮᱢᱱᱤ᱾ ᱟᱫᱟᱨ ᱥᱤᱢ ᱫᱚ ᱢᱮᱱᱟᱜ ᱠᱚᱣᱟ ᱢᱮᱨᱚᱢ ᱠᱚ᱾ ᱦᱳᱭ ᱦᱳᱭ ᱦᱳᱭ, ᱫᱮᱥᱤ ᱫᱚ ᱵᱟᱝ ᱟᱨᱠᱤ ᱩᱱᱠᱩ ᱢᱟᱨᱟᱝ ᱥᱤᱢ᱾ ᱢᱟᱱᱮ ᱵᱚᱭᱞᱟᱨ ᱦᱚᱸ ᱵᱟᱝ ᱤᱭᱟᱹ ᱡᱟᱦᱟᱸ ᱠᱚ ᱛᱩᱯᱩᱫ ᱟᱨᱠᱤ ᱛᱩᱯᱩᱝ ᱠᱚ ᱟᱨᱠᱤ ᱧᱮᱞ ᱠᱟᱫ ᱠᱚᱣᱟ ᱵᱤᱱ ᱛᱚ?
ᱦᱮᱸ ᱦᱮᱸ᱾
ᱦᱳᱭ ᱚᱱᱠᱟᱱ ᱛᱩᱯᱩᱫ ᱥᱤᱢ᱾
ᱟᱪᱪᱷᱟ ᱟᱪᱪᱷᱟ᱾ ᱛᱟᱨᱯᱚᱨᱮ ᱩᱝᱠᱩ ᱤᱭᱟᱹ ᱥᱤᱢ ᱠᱚ? ᱩᱝᱠᱩ ᱢᱟᱨᱟᱝ ᱢᱟᱨᱟᱝ ᱡᱷᱟ ᱛᱩᱯᱩᱜ ᱞᱟᱹᱜᱤᱫ ᱵᱟᱝ?
ᱠᱩ ᱢᱟᱨᱟᱝ ᱥᱤᱢ?
ᱦᱳᱭ᱾
ᱢᱟᱨᱟᱝ ᱥᱤᱢ ᱫᱚ ᱩᱱᱠᱩ ᱛᱩᱯᱩᱫ ᱥᱤᱢ ᱜᱮ ᱮᱢᱱᱤ ᱢᱟᱱᱮ ᱫᱮᱥᱤ ᱥᱤᱢ ᱢᱮᱱᱟᱜ ᱠᱚᱣᱟ ᱩᱱᱠᱩ᱾
ᱟᱨ ᱱᱩᱝᱠᱩ ᱰᱟᱝᱨᱤ ᱠᱚ᱾
ᱦᱮᱸ᱾
ᱰᱟᱹᱝᱨᱤ ᱠᱚ ᱛᱟᱨᱯᱚᱨᱮ᱾ ᱟᱞᱮᱥᱮᱫ ᱫᱚ ᱚᱝᱠᱟ ᱰᱟᱹᱝᱨᱤ ᱠᱚ, ᱜᱮᱰᱮ ᱠᱚ, ᱛᱟᱨᱯᱚᱨᱮ ᱩᱱᱠᱩ ᱥᱤᱢ, ᱢᱮᱨᱚᱢ᱾ ᱟᱫᱚ ᱩᱱᱠᱩ ᱫᱚ ᱟᱵᱚᱣᱟᱜ ᱠᱟᱹᱢᱤ ᱨᱮᱦᱚᱸ ᱠᱚ ᱞᱟᱜᱟᱜ-ᱟ ᱛᱚ ᱟᱹᱰᱤ ᱜᱟᱱ ᱠᱟᱹᱢᱤ ᱨᱮ᱾
ᱦᱩᱸ᱾
ᱦᱮᱸ ᱥᱮ ᱵᱟᱝ?
ᱦᱩᱸ ᱚᱱᱟ ᱦᱚᱛᱮᱡ ᱛᱮ ᱩᱱᱠᱩᱜ ᱜᱮ ᱠᱟᱹᱴᱤᱡ ᱫᱷᱟᱹᱨᱤ ᱧᱚᱜ ᱟᱹᱥᱩᱞ ᱜᱮ ᱵᱷᱟᱜᱤᱭᱟ᱾
ᱦᱩᱸ᱾
ᱛᱟᱦᱞᱮ ᱛᱤᱱᱟᱹᱜ ᱜᱟᱱ ᱢᱮᱱᱟᱜ ᱠᱚᱛᱟ ᱵᱤᱱᱟ ᱰᱟᱹᱝᱨᱤ ᱠᱚ?
ᱰᱟᱹᱝᱨᱤ ᱠᱚᱫᱚ ᱢᱮᱱᱟᱜ ᱠᱚᱣᱟ ᱢᱚᱴᱟᱢᱩᱴᱤ ᱥᱟᱛ ᱟᱴᱴᱤ ᱜᱟᱱ ᱢᱮᱱᱟᱜ ᱠᱚᱣᱟ᱾
ᱟᱨ ᱢᱮᱨᱚᱢ?
ᱢᱮᱨᱚᱢ ᱠᱚᱫᱚ, ᱚᱱᱠᱟᱜᱮ ᱢᱚᱬᱮ ᱛᱩᱨᱩᱭ ᱜᱚᱴᱟᱝ ᱢᱮᱱᱟᱜ ᱠᱚ᱾
ᱛᱚ ᱛᱟᱨ ᱢᱟᱱᱮ, ᱡᱟᱹᱥᱛᱤ ᱫᱚ ᱵᱟᱝ-?
ᱡᱟᱹᱥᱛᱤ ᱫᱚ ᱵᱟᱝ, ᱟᱫ ᱦᱚᱲ ᱦᱚᱸᱛᱚ ᱫᱚᱨᱠᱟᱨᱟ, ᱧᱮᱞ ᱞᱟᱹᱜᱤᱫ ᱩᱱᱠᱩ ᱠᱚ᱾ ᱦᱩᱸ
ᱦᱩᱸ, ᱦᱩᱸ, ᱦᱩᱸ, ᱦᱳᱭ, ᱦᱳᱭ, ᱩᱱᱠᱩ-ᱩᱱᱠᱩ, ᱛᱟᱭᱚᱢ ᱨᱮ ᱢᱤᱫ ᱦᱚᱲ ᱫᱚ, ᱛᱟᱦᱮᱸ ᱜᱮ ᱦᱳᱭᱩᱳᱜᱼᱟ ᱥᱟᱨᱟᱫᱤᱱ᱾
ᱦᱮᱸ,
ᱛᱟᱦᱚᱞᱮ ᱟᱵᱤᱱ ᱜᱮᱵᱤᱱ ᱧᱮᱞ ᱵᱟᱲᱟ ᱠᱚᱣᱟ?
ᱵᱟᱝ ᱚᱲᱟᱜ ᱨᱮ ᱦᱚᱲ ᱢᱮᱱᱟᱜ ᱠᱚᱛᱚ, ᱚᱱᱟ ᱞᱟᱹᱜᱤᱫ ᱫᱚ᱾
ᱦᱩᱸ, ᱦᱩᱸ᱾ ᱛᱟᱦᱚᱞᱮ ᱟᱵᱤᱱ ᱫᱚ, ᱮᱴᱟᱜ ᱠᱟᱹᱢᱤ ᱠᱚᱵᱤᱱ ᱧᱮᱞᱟ, ᱚᱲᱟᱜ ᱨᱮᱱᱟᱜ ᱵᱟᱝ?
ᱦᱮᱸ, ᱱᱤᱡᱮᱨᱟᱜ ᱫᱚ ᱚᱞᱚᱜ ᱯᱟᱲᱦᱟᱜ ᱢᱮᱱᱟᱜᱼᱟ ᱛᱚ, ᱩᱱᱟᱹᱜ ᱫᱚ
ᱳ, ᱦᱮᱸ, ᱦᱮᱸ, ᱵᱟ ᱟᱫᱚ ᱢᱟᱡᱷᱮ ᱥᱟᱡᱷᱮ ᱟᱫᱚ, ᱡᱩᱫᱤ ᱯᱷᱟᱹᱨᱤ ᱵᱤᱱ ᱛᱟᱦᱮᱱ?
ᱦᱮᱸ, ᱦᱮᱸ, ᱟᱵᱚᱣᱟᱜ ᱫᱚ ᱠᱟᱹᱢᱤ ᱨᱮᱦᱚ ᱠᱚ ᱞᱟᱜᱟᱜ ᱟᱛᱚ ᱩᱱᱠᱩ ᱫᱚ᱾ ᱡᱟᱦᱟᱸ ᱠᱚᱫᱚ ᱥᱤᱭᱳᱜ ᱠᱚᱨᱮ ᱦᱚᱸᱠᱚ ᱞᱟᱜᱟᱜᱼᱟ, ᱰᱟᱹᱝᱨᱤ ᱠᱚᱫᱚ ᱫᱚᱦᱚ ᱫᱚᱨᱠᱟᱨ ᱠᱟᱱᱟ ᱦᱮᱸ ᱥᱮ ᱵᱟᱝ?
ᱦᱩᱸ, ᱦᱩᱸ, ᱦᱚᱴᱟᱛ ᱵᱟᱠᱷᱟᱡ ᱫᱚ ᱵᱟᱠᱚ ᱧᱟᱢᱚᱜᱼᱟ᱾
ᱦᱮᱸ,
ᱦᱚᱲ ᱦᱚᱸᱵᱤᱱ ᱢᱮᱛᱟ ᱠᱚᱣᱟ, ᱵᱟᱹᱵᱩ ᱵᱟᱠᱚ ᱟᱸᱡᱚᱢᱟ ᱮᱠᱟᱞ᱾
ᱦᱩᱸ, ᱦᱩᱸ, ᱥᱤᱭᱳᱜ ᱠᱚᱨᱮ, ᱛᱟᱨᱯᱚᱨ ᱥᱤᱢ ᱫᱚ, ᱟᱵᱚᱣᱟᱜ ᱯᱩᱡᱟᱹ ᱯᱟᱥᱟ ᱨᱮᱦᱚᱸ ᱠᱚ ᱞᱟᱜᱟᱜ ᱜᱮᱭᱟ᱾
ᱦᱩᱸ, ᱥᱤᱢ, ᱥᱤᱢ ᱫᱚ ᱞᱟᱜᱟᱜ ᱜᱮᱭᱟ ᱠᱚ᱾ ᱦᱩᱸ, ᱡᱟᱦᱟᱸᱱᱟᱜ ᱯᱩᱡᱟᱹ, ᱢᱩᱡᱟᱹ ᱨᱮᱦᱚ ᱞᱟᱜᱟᱜ ᱜᱮᱭᱟ ᱠᱚ ᱯᱩᱨᱟᱹ᱾
ᱦᱮᱸ, ᱟᱫᱚ ᱡᱟᱦᱟᱱᱟᱜ ᱚᱱᱠᱟ ᱯᱩᱡᱟᱹ ᱯᱟᱥᱟ ᱨᱮᱦᱚᱸ, ᱵᱟᱝᱠᱷᱟᱱ ᱫᱚ ᱟᱵᱚᱱ ᱧᱟᱢ ᱠᱚᱣᱟ᱾
ᱦᱩᱸ, ᱦᱩᱸ,
ᱯᱤᱡᱟᱹ ᱦᱳᱭᱳᱜ ᱛᱟᱵᱚᱱᱟ᱾
ᱦᱩᱸ, ᱯᱟᱸᱡᱟ ᱟᱨᱦᱚ ᱦᱚᱲ ᱴᱷᱮᱜ ᱟᱨᱚ ᱫᱚᱨᱠᱟᱨ ᱨᱮᱫᱚ ᱪᱮᱜ ᱦᱚᱸ ᱵᱟᱠᱚ ᱧᱟᱢᱚᱜᱼᱟ, ᱦᱩᱸ, ᱦᱩᱸ᱾ ᱱᱤᱡᱮᱨᱮᱱ ᱛᱟᱦᱮᱸ ᱞᱮᱠᱷᱟᱱ, ᱠᱳᱱᱳ ᱡᱷᱟᱢᱮᱞᱟ ᱵᱟᱹᱱᱩᱜᱼᱟ᱾
ᱦᱮᱸᱜ, ᱮᱸ᱾
ᱫᱚᱨᱠᱟᱨ ᱨᱮᱫᱚ ᱧᱮᱞ ᱢᱮ, ᱡᱟᱦᱟᱸ ᱱᱟᱜ ᱡᱤᱱᱤᱥ ᱵᱤᱱ ᱯᱟᱸᱡᱟᱭᱟ, ᱚᱱᱟ ᱮᱠᱟᱞ ᱵᱟᱝ ᱧᱟᱢᱚᱜᱼᱟ᱾ ᱡᱚᱠᱷᱚᱱ ᱵᱟᱝ ᱫᱚᱨᱠᱟᱨᱟ, ᱛᱚᱠᱷᱚᱱ ᱫᱚ ᱧᱟᱢᱚᱜᱼᱟ᱾
ᱟᱸ, ᱛᱟᱯᱚᱨ ᱟᱯᱮ ᱫᱚ ᱚᱱᱛᱮ ᱫᱚ, ᱟᱸ ᱩᱱᱠᱩ ᱜᱮᱰᱮ ᱠᱚ, ᱯᱚᱨ ᱦᱟᱹᱠᱳ ᱪᱟᱥ ᱠᱚ?
ᱪᱟᱥ ᱵᱟᱲᱟ ᱫᱚ ᱦᱳᱭᱳᱜᱼᱟ᱾
ᱦᱟᱹᱠᱳ ᱪᱟᱥ ᱠᱚ ᱛᱟᱨᱯᱚᱨᱮ
ᱦᱮᱸ, ᱦᱮᱸ, ᱦᱟᱠᱳ-ᱦᱟᱠᱳ, ᱦᱟᱠᱳ, ᱯᱩᱠᱷᱨᱤ ᱠᱚ ᱚᱱᱟ ᱠᱚᱦᱚᱸ ᱞᱮ ᱪᱟᱥ ᱵᱟᱲᱟ ᱜᱮᱭᱟᱞᱮ᱾
ᱦᱩᱸ, ᱟᱫᱚ ᱥᱩᱠᱨᱤ ᱦᱚᱸ, ᱟᱵᱚᱣᱟᱜ ᱟᱹᱰᱤ ᱜᱟᱱ ᱠᱟᱹᱢᱤ ᱨᱮᱠᱚ ᱞᱟᱜᱟᱜᱼᱟ᱾
ᱦᱳᱭ ᱥᱩᱠᱨᱤ ᱫᱚ ᱦᱮᱸ, ᱥᱩᱠᱨᱤ ᱫᱚ ᱚᱱᱟ ᱦᱚᱸ ᱞᱟᱜᱟᱜᱼᱟ᱾
ᱦᱩᱸ ᱡᱟᱦᱟᱸ ᱫᱚ ᱟᱵᱚ ᱥᱟᱠᱨᱟᱛ ᱠᱚᱨᱮ, ᱛᱟᱨᱯᱚᱨ ᱨᱩᱰᱟᱹ ᱠᱚᱨᱮ ᱚᱱᱟ ᱫᱚ, ᱮᱠᱵᱟᱨᱮ ᱫᱚᱨᱠᱟᱨ ᱠᱟᱱ ᱛᱟᱵᱚᱱᱟ ᱠᱚ᱾ ᱠᱷᱟᱱ ᱫᱚ ᱵᱚᱸᱜᱟ, ᱡᱟᱦᱟᱸ ᱫᱚᱵᱚᱱ ᱯᱤᱴᱷᱟᱹᱣᱟ ᱠᱚ ᱯᱤᱴᱷ ᱵᱚᱸᱜᱟ ᱯᱤᱴᱷᱟᱹ ᱵᱚᱱ ᱛᱮᱭᱟᱨ ᱫᱟ, ᱚᱱᱟᱫᱚ ᱥᱩᱠᱨᱤ ᱯᱤᱴᱷᱟᱹ ᱵᱟᱝᱠᱷᱟᱱ ᱫᱚ ᱵᱟᱝ ᱦᱳᱭᱳᱜᱼᱟ᱾ ᱟᱵᱚ ᱫᱚ ᱱᱟᱦᱟᱜ ᱟᱵᱚ ᱫᱚ, ᱥᱤᱢ ᱢᱤᱢ ᱯᱤᱴᱷᱟᱹ ᱠᱟᱛᱮᱫ ᱫᱚᱵᱚᱱ ᱡᱚᱢ ᱫᱟᱲᱮᱜ ᱟᱫᱚ ᱵᱳᱞ ᱦᱮᱸ
ᱛᱟᱦᱚᱞᱮ ᱯᱩᱠᱷᱨᱤ ᱠᱚ, ᱛᱟᱦᱚᱞᱮ ᱯᱩᱠᱷᱨᱤ ᱠᱚᱫᱚ, ᱢᱮᱱᱟᱜ ᱛᱟᱵᱤᱱᱟ?
ᱯᱩᱠᱷᱨᱤ ᱠᱚᱫᱚ ᱢᱮᱱᱟᱜᱼᱟ, ᱟᱫᱚ
ᱦᱟᱹᱠᱳ ᱠᱚᱵᱤᱱ ᱟᱲᱟᱜ ᱠᱟᱜ ᱠᱚᱣᱟ?
ᱢᱚᱴᱟᱢᱩᱴᱤ ᱵᱮᱥᱤ ᱢᱟᱨᱟᱝ᱾ ᱵᱮᱥᱤ ᱢᱟᱨᱟᱝᱟᱜ ᱯᱩᱠᱷᱨᱤ ᱫᱚ ᱵᱟᱝ ᱠᱟᱱᱟ ᱟᱫᱚ ᱢᱚᱴᱟᱢᱩᱴᱤ ᱟᱨᱠᱤ ᱚᱲᱟᱜ ᱡᱚᱢ ᱞᱮᱠᱟ ᱫᱚ ᱦᱩᱭᱩᱜᱼᱟ ᱠᱚ᱾
ᱦᱩ ᱢᱟᱱᱮ ᱦᱟᱹᱠᱩ ᱢᱟᱠᱚ ᱵᱮᱱ ᱟᱲᱟᱜ ᱠᱟᱜ ᱠᱚᱣᱟ?
ᱦᱮᱸ ᱱᱤᱭᱟᱹ ᱟᱲᱟᱜ ᱦᱩᱭ ᱠᱟᱱᱟ ᱟᱹᱰᱤ ᱞᱟᱦᱟ ᱧᱚᱜ ᱨᱮᱜᱮ ᱟᱲᱟᱜ ᱦᱩᱭ ᱠᱟᱱᱟ᱾
ᱦᱮᱸ ᱪᱤᱞᱤᱼᱪᱤᱞᱤ ᱦᱟᱹᱠᱩ ᱠᱚᱵᱤᱱ ᱟᱲᱟᱜ ᱠᱮᱜ ᱠᱚᱣᱟ?
ᱟᱲᱟᱜ ᱦᱩᱭ ᱠᱟᱱᱟ ᱫᱚ ᱩᱝᱠᱩ ᱨᱩᱭ, ᱠᱟᱛᱞᱟ ᱛᱟᱨᱯᱚᱨ ᱩᱝ ᱠᱩ ᱪᱮᱞᱮ ᱠᱚ ᱠᱟᱹᱞᱠᱚ ᱢᱤᱨᱮᱜᱮᱞ ᱾
ᱦᱩᱸ ᱾
ᱩᱝᱠᱩ ᱠᱚᱜᱮ ᱟᱲᱟᱜ ᱦᱩᱭ ᱠᱟᱱᱟ᱾
ᱟᱪᱪᱷᱟ ᱟᱢ ᱩᱝᱠᱩ ᱦᱟᱹᱠᱩ ᱢᱚᱫᱽᱫᱷᱮᱨᱮ ᱡᱚᱫᱤ ᱯᱩᱴᱷᱤ ᱦᱟᱹᱠᱩ ᱵᱤᱱ ᱟᱹᱰᱤ ᱡᱟᱹᱥᱛᱤ ᱠᱟᱹᱴᱤᱜ ᱢᱟᱱᱮ ᱜᱤᱫᱽᱨᱟᱹ ᱨᱮᱵᱤᱱ ᱦᱟᱛᱟᱣ ᱠᱚᱣᱟ ᱪᱟᱨᱟ ᱨᱮ ᱟᱫᱚ ᱩᱝᱠᱩ ᱫᱚ ᱟᱹᱰᱤ ᱡᱳᱨ ᱠᱚ ᱯᱟᱨᱡᱟᱜᱼᱟ ᱛᱚ ᱩᱱᱠᱩ ᱟ ᱟᱲᱟᱜ ᱵᱟᱲᱟ ᱠᱟᱜ ᱠᱚᱣᱟᱵᱤᱱ ᱢᱤᱫ ᱫᱷᱟᱣ ᱦᱚᱸ?
ᱩᱝᱠᱩ ᱯᱩᱴᱷᱤ ᱦᱟᱠᱩ?
ᱦᱳᱭ ᱦᱳᱭ ᱦᱳᱭ
ᱦᱯᱮᱥᱮ ᱩᱝᱠᱩ ᱫᱚ ᱟᱲᱟᱜ ᱵᱟᱝ ᱦᱩᱭ ᱠᱟᱱᱟ ᱟᱫᱚ ᱩᱝᱠᱩ ᱫᱚ ᱟᱠᱚ ᱛᱮᱜᱮ ᱠᱚ ᱦᱩᱭᱩᱜᱼᱟ᱾
ᱦᱮᱸ ᱦᱩᱭᱛᱚᱠᱚ ᱦᱩᱭᱩᱜᱼᱟ ᱢᱟᱱᱮ ᱟᱫᱚ ᱦᱩᱫᱤᱥ ᱢᱟᱱᱮ ᱡᱟᱸᱦᱟᱱᱟᱜ ᱢᱟᱱᱮ ᱪᱩᱱᱟ ᱦᱚᱸᱠᱩ ᱡᱟᱦᱟᱸ ᱠᱚ ᱞᱟᱹᱭ ᱩᱝᱠᱩ ᱢᱟᱱᱮ ᱵᱤᱨᱟᱴ ᱠᱚ ᱯᱮᱨᱮᱡᱚᱜᱼᱟ ᱛᱚ ᱯᱩᱠᱷᱤᱨ ᱨᱮ ᱤᱧ ᱢᱤᱫᱴᱟᱝ ᱵᱟᱨᱭᱟᱧ ᱧᱮᱞ ᱠᱟᱜ ᱠᱚᱣᱟ ᱟᱨᱠᱤ᱾ ᱮᱠᱮᱱ ᱯᱩᱴᱷᱤ ᱦᱟᱹᱠᱩ ᱜᱮ ᱢᱮᱱᱟᱜ ᱠᱚᱣᱟ ᱢᱟᱱᱮ ᱯᱟᱨᱮ ᱪᱟᱣ ᱠᱟᱜ ᱠᱚᱣᱟ ᱠᱚ ᱟᱹᱰᱤ ᱡᱟᱹᱥᱛᱤ ᱢᱟᱱᱮ ᱟᱨᱠᱤ ᱟᱫᱚ ᱩᱝ ᱠᱩ ᱟᱠᱷᱨᱤᱧ ᱠᱚᱣᱟ ᱠᱚ᱾
ᱟᱫᱚ ᱩᱝᱠᱩ ᱫᱚ ᱟᱲᱟᱜ ᱵᱟᱝ ᱦᱩᱭᱩᱜᱼᱟ, ᱢᱚᱴᱟᱢᱩᱴᱤ ᱩᱝᱠᱩ ᱢᱟᱨᱟᱝ ᱦᱟᱠᱩ ᱜᱮ ᱟᱲᱟᱜ ᱦᱩᱭᱩᱜᱼᱟ᱾ ᱟᱫᱚ ᱯᱩᱴᱷᱤ ᱛᱟᱨᱯᱚᱨ ᱩᱝᱠᱩ ᱞᱮᱴᱷᱟ ᱾
ᱦᱩᱸ ᱾
ᱛᱟᱨᱯᱚᱨ ᱩᱝᱠᱩ ᱮᱸ ᱠᱩᱭ
ᱦᱮᱸ ᱾
ᱛᱟᱨᱯᱚᱨᱮ ᱴᱮᱝᱨᱟ ᱩᱝᱠᱩ ᱦᱟᱹᱠᱩ ᱠᱚᱫᱚ ᱟᱠᱚ ᱛᱮᱜᱮ ᱠᱚ ᱦᱩᱭᱩᱜᱼᱟ ᱧᱮᱞ ᱵᱟᱲᱟ ᱦᱩᱭ
ᱦᱮᱸ ᱟᱠᱚ ᱛᱮᱜᱮ ᱠᱚ ᱦᱩᱭᱩᱜᱼᱟ᱾
ᱦᱮᱸ ᱟᱨ ᱞᱮᱴᱷᱟ ᱦᱟᱹᱠᱩ ᱫᱚ ᱮᱢᱚᱱ ᱦᱟᱨ ᱛᱮᱠᱚ ᱦᱩᱭᱩᱜᱼᱟ ᱡᱮᱢᱚᱱ ᱡᱚᱢᱛᱮ ᱵᱟᱠᱚ ᱪᱟᱵᱟᱜᱼᱟ ᱚᱝᱠᱟ ᱜᱮ ᱦᱩᱭᱩᱜ ᱟᱠᱚ ᱞᱮᱴᱷᱟ ᱦᱟᱠᱩ ᱠᱚ ᱵᱤᱱᱟᱹ ᱟᱲᱟᱜ ᱛᱮᱜᱮ, ᱦᱩᱸ ᱡᱚᱠᱷᱚᱱ ᱫᱟᱜ, ᱫᱟᱜ ᱠᱚ ᱟᱸᱡᱮᱫᱚᱜᱼᱟ ᱛᱚ ᱛᱚᱠᱷᱚᱱ ᱥᱟᱵ ᱵᱟᱲᱟ ᱦᱩᱭᱩᱜᱼᱟ, ᱵᱟᱝᱠᱷᱟᱱ ᱫᱚ ᱩᱝᱠᱩ ᱫᱚ ᱦᱮᱸ ᱦᱮᱸ ᱵᱟᱝᱠᱷᱟᱱ ᱱᱩᱠᱩ ᱥᱟᱵ ᱫᱚ ᱠᱟᱹᱴᱤᱜ ᱡᱷᱟᱢᱮᱞᱟ ᱜᱮᱭᱟ ᱵᱮᱥᱤ ᱫᱟᱜ ᱨᱮᱫᱚ ᱵᱟᱠᱚ ᱥᱟᱵᱚᱜ ᱜᱮᱭᱟ᱾
ᱦᱩᱸ ᱾
ᱟᱫᱚ ᱫᱮᱠᱷᱤ ᱟᱲᱟᱜ ᱦᱩᱭ ᱠᱟᱱᱟ ᱦᱟᱹᱠᱩ ᱠᱚᱦᱚᱸ ᱛᱟᱨᱯᱚᱨ ᱡᱩ ᱡᱩ ᱫᱚᱢᱮ ᱡᱩᱨᱮ ᱫᱟᱜ ᱵᱚᱨᱥᱟᱭᱟ ᱚᱱᱟ ᱯᱩᱠᱷᱨᱤ ᱠᱚᱦᱚᱸ ᱤᱭᱟᱹᱜᱼᱟ ᱛᱚ ᱫᱟᱜ ᱯᱮᱨᱮᱡᱚᱜᱼᱟ᱾
ᱦᱩᱸ ᱾
ᱡᱩᱫᱤ ᱚᱝᱠᱟ ᱫᱟᱜ ᱯᱮᱨᱮᱡᱚᱜᱼᱟ ᱛᱟᱦᱞᱮ ᱠᱚ ᱩᱰᱩᱝᱚᱜᱼᱟ, ᱟᱫᱚ ᱫᱟᱜ ᱠᱚᱫᱚ ᱯᱷᱩᱲ ᱦᱩᱭᱩᱜᱼᱟ ᱯᱷᱩᱲ ᱨᱮᱱᱟᱜ ᱵᱮᱵᱚᱥ ᱛᱷᱟ ᱠᱚᱦᱚᱸ ᱚᱝᱠᱟ ᱠᱚᱨᱟᱣ ᱢᱮᱱᱟᱜᱼᱟ᱾
ᱦᱳᱭ ᱦᱩᱸ ᱾ ᱚᱝᱠᱟ ᱥᱤᱥᱴᱟᱹᱢ ᱠᱟᱛᱮᱜ ᱜᱮᱵᱮᱱ ᱵᱮᱱᱟᱣ ᱠᱟᱫᱟ ᱚᱝᱠᱟ ᱥᱤᱥᱴᱟᱹᱢ ᱠᱟᱛᱮᱜ ᱵᱮᱱ ᱵᱮᱱᱟᱣ ᱠᱟᱫᱟ᱾
ᱦᱮᱸ ᱦᱮᱸ ᱢᱤᱫ ᱫᱷᱟᱨᱮ ᱫᱚ ᱯᱳᱞ ᱢᱮᱱᱟᱜ ᱾
ᱦᱩᱸ ᱦᱩᱸ ᱾
ᱚᱱᱟ ᱯᱳᱞ ᱡᱚᱠᱷᱚᱱ ᱫᱟᱜ ᱯᱮᱨᱮᱡᱚᱜᱼᱟ ᱢᱚᱴᱟᱢᱩᱴᱤ ᱚᱱᱟ ᱯᱳᱞ ᱟᱲᱟᱜ ᱦᱩᱭᱩᱜᱼᱟ ᱫᱟᱜ᱾
ᱢᱟᱱᱮ ᱚᱱᱟ ᱯᱩᱠᱷᱨᱤ ᱫᱚ ᱪᱮᱠᱟ ᱠᱚᱱᱰᱤᱥᱚᱱ ᱨᱮᱵᱮᱱ ᱵᱮᱱᱟᱣ ᱦᱚᱪᱚ ᱠᱟᱫᱟ ᱠᱷᱮᱛ ᱫᱷᱟᱨᱮ ᱨᱮ ᱢᱟᱱ ᱵᱟᱹᱭᱦᱟᱹᱲ ᱠᱚ ᱢᱮᱱᱟᱜᱼᱟ ᱯᱩᱠᱷᱨᱤ ᱠᱚᱨᱮ ᱥᱮ ᱢᱟᱱᱮ ᱪᱮᱠᱟ ᱚᱱᱟ ᱫᱚ ᱟᱞᱟᱫᱟ ᱨᱮᱜᱮ ᱮᱠᱟᱞ?
ᱟᱞᱟᱫᱟ ᱥᱩ ᱟᱞᱟᱫᱟ ᱵᱚᱞᱛᱮ ᱚᱱᱟ ᱠᱷᱮᱛ ᱠᱚ ᱢᱮᱱᱟᱜᱼᱟ ᱥᱩᱨ ᱠᱚᱨᱮᱜ ᱫᱚ ᱟᱫᱚ
ᱢᱟᱱᱮ ᱪᱟᱥ ᱠᱷᱮᱛ ᱠᱚ? ᱦᱚᱜ ᱚᱱᱛᱮ ᱚᱱᱟ ᱠᱚᱨᱮ ᱦᱟᱹᱠᱩ ᱠᱚᱠᱚ ᱵᱚᱞᱚᱱᱟ ᱵᱟᱝ ᱚᱱᱟ ᱠᱷᱮᱛ ᱥᱮᱫ ᱛᱮ ᱾
ᱦᱮᱸ ᱦᱮᱸ ᱾
ᱚᱱᱮ ᱚᱱᱟ ᱠᱷᱟᱹᱛᱤᱨ ᱛᱮ ᱚᱱᱟ ᱪᱩᱱᱼᱪᱩᱱᱟ ᱦᱟᱹᱠᱩ ᱫᱚ ᱟᱹᱰᱤ ᱡᱳᱨ ᱠᱚ ᱯᱟᱨᱪᱟᱜ ᱜᱮᱭᱟ ᱵᱟᱝ ᱾
ᱦᱩᱸᱻ ᱛᱟ ᱟᱯᱮ ᱥᱮᱫ ᱵᱚᱨᱥᱟ ᱨᱮᱫᱚ ᱦᱟᱹᱠᱩ ᱠᱚᱫᱚ ᱠᱚ ᱧᱟᱢᱚᱜ ᱜᱮᱭᱟ ᱫᱟᱜᱼᱼ ᱜᱚᱴᱟ ᱫᱤᱥᱚᱢ ᱜᱮᱠᱚ ᱧᱟᱢᱚᱜᱼᱟ ᱛᱚ ᱱᱚᱣᱟ ᱵᱚᱨᱥᱟ ᱨᱮᱫᱚ ᱾
ᱦᱩᱸ
ᱪᱮᱫ ᱞᱮᱠᱟ ᱠᱚ ᱧᱟᱢᱚᱜᱼᱟ ᱟᱯᱮ ᱮᱥᱮᱫ ᱫᱚ ᱚᱱᱟ ᱵᱚᱨᱥᱟ ᱨᱮᱫᱚ?
ᱦᱮᱸ ᱦᱟᱹᱠᱩ ᱫᱚᱠᱚ ᱧᱟᱢᱚᱜ ᱜᱮᱭᱟ ᱢᱟᱱᱮ ᱡᱳᱨᱮ ᱫᱟᱜ ᱞᱮᱠᱷᱟᱱ ᱱᱚᱣᱟ ᱠᱚ ᱠᱚ ᱨᱟᱠᱟᱵ ᱜᱮᱭᱟ ᱟᱨᱠᱤ᱾
ᱡᱟᱦᱟᱸ ᱫᱚ ᱩᱱᱠᱩ ᱯᱩᱴᱷᱤ ᱦᱟᱹᱠᱩ ᱠᱚ ᱛᱟᱯᱚᱨᱮ ᱡᱮ ᱟᱹᱰᱤ ᱨᱚᱠᱚᱢ ᱠᱟᱛᱮ ᱠᱚ ᱥᱟᱵ ᱠᱚᱣᱟ ᱛᱚ ᱡᱟᱦᱟᱸ ᱫᱚ ᱯᱟᱴᱟᱼᱼ ᱠᱚ ᱜᱷᱩᱱᱤ ᱠᱚ ᱚᱰᱟᱣ ᱠᱟᱛᱮᱫ᱾
ᱦᱳᱭ ᱚᱱᱟ ᱠᱚᱦᱚᱸ ᱚᱰᱟᱣ ᱵᱟᱲᱟ ᱦᱳᱭᱳᱜᱼᱟ ᱾ ᱤ ᱚᱰᱟᱣ ᱦᱩᱭᱩᱜᱼᱟ ᱤᱭᱟᱹ ᱜᱷᱩᱜᱤ ᱢᱩᱜᱤ ᱠᱚ ᱾
ᱟᱪᱪᱷᱟ ᱾ ᱦᱟᱹᱠᱩ ᱠᱚᱫᱚ ᱱᱚᱣᱟ ᱵᱚᱨᱥᱟ ᱨᱮᱜᱮ ᱠᱚ ᱧᱟᱢᱚᱜᱼᱟ ᱦᱮᱸ ᱥᱮ ᱵᱟᱝ ᱡᱟᱹᱥᱛᱤ ᱼᱼ
ᱦᱳᱭ ᱦᱳᱭ ᱦᱮᱸ